ᱦᱮᱞᱳ,
ᱦᱟᱞᱳ,
ᱟᱸᱡᱚᱢᱚᱜ ᱠᱟᱱᱟ ᱨᱚᱲ ᱤᱧᱟᱹᱜ
ᱟᱡᱚᱢ ᱫᱟᱵᱤᱱ
ᱦᱮᱸ ᱟᱸᱡᱚᱢᱚᱜ ᱠᱟᱱᱟ ᱞᱟᱹᱭᱢᱮ
ᱚᱸ ᱱᱟᱯᱟᱭ ᱵᱟᱲᱟ ᱜᱮ?
ᱦᱮᱸ ᱱᱤᱭᱟᱹ ᱜᱷᱟᱹᱲᱤᱜ ᱫᱚ ᱱᱟᱯᱟᱭ ᱵᱟᱲᱟ ᱜᱮ, ᱟᱢ ᱫᱚ?
ᱤᱧᱦᱚᱸ ᱱᱟᱯᱟᱭ ᱵᱟᱲᱟᱜ ᱜᱮ ᱾
ᱟᱪᱪᱷᱟ, ᱟᱫᱚ ᱦᱟᱸᱜᱠᱷᱟᱱ ᱱᱤᱛᱳᱜ ᱫᱚ ᱚᱠᱟᱨᱮ ᱢᱮᱱᱟᱜ ᱢᱮᱛᱮ?
ᱟᱹᱞᱤᱧ ᱦᱚᱸ ᱰᱟᱹᱦᱤ ᱥᱮᱫ ᱨᱮ ᱢᱮᱱᱟᱜ ᱞᱤᱧᱟᱹ᱾
ᱟᱪᱪᱷᱟ ᱟᱪᱪᱷᱟ ᱪᱷᱟ ᱰᱟᱹᱦᱤ ᱥᱮᱫ ᱨᱮᱫᱚ ᱱᱤᱛᱚᱜ ᱫᱚ
ᱩᱸ ᱟᱰᱰᱟᱵᱟᱲᱟ ᱦᱩᱭᱩᱜ ᱠᱟᱱᱟ ᱾ ᱟᱰᱰᱟᱢᱟᱨᱟᱣ ᱦᱩᱭᱩᱜ ᱠᱟᱱᱟ ᱪᱤᱠᱟᱹᱭᱟᱵᱤᱱ ᱢᱟ ᱞᱟᱹᱭ ᱵᱤᱱ
ᱦᱳᱭ ᱦᱳᱭ ᱦᱳᱭ ᱟᱫᱚ ᱦᱟᱸᱜᱠᱷᱟᱱ ᱪᱤᱠᱟᱹᱭᱟᱢᱟ ᱦᱮᱸ ᱤᱧ ᱫᱚ ᱦᱟᱸᱜᱠᱷᱟᱱ ᱱᱤᱛᱳᱜ ᱫᱚ ᱚᱲᱟᱜ ᱨᱮᱜᱮ ᱢᱤᱱᱟᱹᱧᱟ ᱦᱟᱸᱜᱠᱷᱟᱱ
ᱛᱟᱦᱚᱞᱮ ᱟᱢᱵᱟᱵᱩᱛᱤ ᱪᱮᱜ ᱠᱟ ᱵᱤᱱ ᱢᱟᱱᱟᱣ ᱠᱮᱜᱼᱟ?
ᱩᱸ ᱟᱢᱵᱟᱵᱩᱛᱤ,
ᱦᱮᱸ ᱟᱢᱵᱟᱵᱩᱚᱛᱤ ᱢᱟᱱᱟᱣ ᱦᱩᱭᱮᱱ ᱜᱮᱭᱟ ᱟᱹᱰᱤ ᱨᱟᱹᱥᱠᱟᱹ ᱨᱚᱢᱚᱡᱽ ᱥᱟᱛᱮᱜ ᱜᱮ ᱾ ᱦᱮᱸ ᱾
ᱢᱟᱱᱮ ᱟᱹᱵᱤᱱ ᱥᱮᱫ ᱫᱚ ᱯᱤᱴᱷᱟᱹ ᱞᱟᱴᱷᱟ ᱦᱩᱭᱩᱜ ᱜᱮᱭᱟ ᱥᱮ ᱵᱟᱝ?
ᱦᱮᱸ ᱟ ᱟᱞᱮᱥᱮᱫ ᱫᱚ ᱯᱤᱴᱷᱟᱹ ᱞᱟᱴᱷᱟᱭ ᱜᱮᱭᱟ ᱠᱚ ᱱᱚᱜᱼᱚᱭ ᱡᱮᱢᱚᱱ ᱯᱟᱛᱲᱟ ᱯᱤᱴᱷᱟᱹ ᱡᱟᱦᱟᱸ ᱡᱤᱞ ᱟᱛᱮ ᱵᱚᱱ ᱯᱤᱴᱷᱟᱹᱭ ᱫᱚ ᱟᱨ ᱟᱨ ᱠᱟᱱᱴᱷᱟᱲ ᱠᱟᱹᱡᱟᱹᱲᱤ ᱟᱨ ᱚᱱᱟ ᱥᱟᱶᱛᱮ ᱩᱞᱠᱩ ᱠᱚᱠᱚᱸ ᱡᱚᱢ ᱜᱮᱭᱟ ᱾
ᱛᱟᱦᱚᱸᱞᱮ ᱦᱩᱞ ᱢᱟᱦᱟᱸ ᱛᱤᱱᱟᱹᱜ ᱴᱟ ᱯᱮ ᱥᱟᱯᱲᱟᱣ ᱠᱟᱜᱼᱟ ᱾
ᱦᱮᱸ ᱦᱩᱞ ᱢᱟᱦᱟᱸ ᱢᱟᱱᱟᱣᱟᱹ ᱦᱩᱭᱩᱜᱼᱟ ᱢᱟᱹᱱᱮ ᱮᱸ ᱦᱩᱞ ᱢᱟᱦᱟᱸ ᱵᱟᱢ ᱢᱟᱱᱟᱣ ᱞᱮᱠᱷᱟᱱ ᱛᱚ ᱵᱟᱝ ᱜᱟᱱᱚᱜᱼᱟ ᱦᱮᱸ ᱥᱮ ᱪᱮᱜ ᱮᱢ ᱢᱮᱱᱮᱫᱟ, ᱟᱯᱮ ᱥᱮᱜ ᱢᱟᱱᱟᱣ ᱜᱮᱭᱟ ᱠᱩᱸ?
ᱦᱚᱸ ᱟᱞᱮ ᱥᱮ
ᱟᱪᱪᱷᱟ ᱟᱪᱷᱟ ᱟᱪᱪᱷᱟ ᱦᱚᱸᱭ ᱛᱚ ᱟᱫᱚ ᱠᱷᱟᱱ ᱦᱩᱞ ᱢᱟᱦᱟ ᱠᱚᱨᱮ ᱦᱮᱸ ᱚᱱᱩᱥᱴᱷᱟᱱ ᱠᱟᱹᱛᱷᱟᱢ ᱢᱮᱱ ᱠᱮᱜ‌ ᱠᱷᱟᱱ ᱦᱮᱸ ᱦᱮᱸ ᱢᱮᱱᱫᱟᱹᱧ ᱢᱮᱱᱫᱟᱹᱧ ᱮᱠᱷᱟᱱ ᱚᱱᱩᱥᱴᱷᱟᱱ ᱠᱟᱛᱷᱟᱹ ᱡᱚᱠᱷᱚᱱᱮᱢ ᱢᱮᱱ ᱠᱮᱫᱟ ᱛᱚᱜ ᱠᱷᱟᱱ ᱟᱸᱵᱚ ᱫᱚ ᱦᱩᱞ ᱢᱟᱦᱟᱸ ᱫᱤᱱ ᱦᱤᱞᱳᱜ ᱜᱮᱠᱤ ᱚᱱᱩᱥᱴᱷᱟᱱ ᱟᱻ ᱫᱚᱦᱚ ᱫᱚᱨᱠᱟᱨ ᱢᱟᱱᱮ ᱪᱮᱜ ᱞᱮᱠᱟᱱ ᱚᱱᱩᱥᱴᱷᱟᱱ ᱟᱵᱚ ᱵᱚ ᱫᱚᱦᱚ ᱞᱮᱱᱠᱷᱟᱱ ᱵᱷᱟᱜᱮᱜᱼᱟ ᱪᱮᱜ ᱞᱮᱠᱟᱱ ᱚᱱᱩᱥᱴᱷᱟᱱ ᱫᱚᱦᱚ ᱞᱮᱠᱷᱟᱱ ᱵᱟᱝ‌ ᱵᱷᱟᱜᱮᱜᱼᱟ ᱟᱢᱮᱢ ᱢᱚᱱᱮᱭᱟ ᱢᱮᱱᱛᱮ
ᱚᱱᱩᱥᱴᱷᱟᱱ ᱫᱚ ᱱᱚᱝᱠᱟᱱ ᱚᱱᱩᱥᱴᱷᱟᱱ ᱵᱚᱱ ᱫᱚᱦᱚᱭᱼᱟ ᱦᱩᱞ ᱢᱟᱦᱟ ᱤᱫᱤ ᱠᱟᱛᱮᱜ ᱜᱮ ᱢᱟᱱᱮ ᱦᱩᱞ ᱢᱟᱦᱟ ᱫᱤᱠ ᱫᱤᱭᱮ ᱜᱮ ᱚᱱᱩᱥᱴᱷᱟᱱ ᱫᱚ ᱵᱚᱱ ᱫᱚᱦᱚᱭᱼᱟ ᱾ ᱡᱟᱦᱟᱸ ᱫᱚ ᱮᱠ ᱱᱚᱢᱵᱚᱨ ᱦᱩᱭᱩᱜᱼᱠᱟᱱᱟ ᱵᱟᱭᱤᱠ ᱨᱮᱞᱤᱝ ᱴᱷᱤᱠ ᱜᱮᱭᱟ ᱟᱨ ᱡᱟᱦᱟᱸ ᱚᱱᱚᱲᱦᱮᱸ ᱠᱚᱼᱼ
ᱦᱳᱭ ᱦᱳᱭ ᱦᱳᱭ᱾ ᱴᱷᱤᱠ᱾
ᱪᱮᱫ ᱠᱟᱛᱮ ᱦᱩᱭ ᱞᱮᱱᱟ ᱴᱷᱤᱠ ᱜᱮᱭᱟ᱾
ᱦᱮᱸ ᱦᱮᱸ ᱦᱮᱸ᱾
ᱚᱱᱠᱟᱹ ᱫᱤᱠ ᱫᱤᱭᱮ ᱢᱟᱱᱮ ᱯᱨᱳᱜᱨᱟ ᱢᱳᱜᱨᱟᱢ ᱫᱚ ᱚᱱᱠᱟ ᱫᱚ ᱵᱟᱝ᱾
ᱦᱳᱭ ᱦᱳᱭ ᱦᱳᱭ ᱴᱷᱤᱠ ᱴᱷᱤᱠ ᱠᱟᱛᱷᱟᱢ ᱢᱮᱱ ᱟᱠᱟᱫᱟ᱾ ᱯᱨᱳᱜᱨᱟᱢ ᱠᱚᱫᱚ ᱵᱟᱝ ᱫᱚᱦᱚᱸ ᱫᱚᱨᱠᱟᱨ ᱢᱟᱱᱮ ᱵᱤᱵᱷᱤᱱᱱᱚ ᱡᱟᱭᱜᱟ ᱨᱮᱼᱼ ᱮ ᱚᱱᱠᱟ ᱧᱮᱞᱚᱜ ᱠᱟᱱᱟ ᱡᱮ ᱯᱨᱳᱜᱨᱟᱢ ᱠᱚ ᱦᱳᱭ ᱦᱚᱪᱚᱭ ᱮᱫᱟ ᱱᱚᱣᱟ ᱫᱚ ᱮᱠᱫᱚᱢ ᱵᱟᱹᱲᱤᱡ ᱦᱩᱭᱩᱜ ᱠᱟᱱᱟ᱾ ᱠᱟᱱᱟ ᱥᱮ ᱪᱮᱫ ᱮᱢ ᱢᱮᱱᱮᱫᱟ? ᱦᱳᱭ ᱦᱳᱭ᱾
ᱟᱞᱮ ᱥᱮᱫ ᱢᱟᱱᱮ ᱠᱚᱢᱮᱰᱤ ᱠᱚᱦᱚᱸ ᱦᱩᱭᱩᱜ ᱜᱮᱭᱟ ᱦᱟᱱᱮ ᱞᱟᱦᱟᱛᱮ ᱪᱮᱫ ᱞᱮᱠᱟ ᱠᱤᱱᱼᱼ ᱥᱤᱫᱩ ᱠᱟᱹᱱᱩ ᱪᱮᱫ ᱞᱮᱠᱟ ᱠᱤᱱ ᱞᱟᱹᱲᱦᱟᱹᱭ ᱞᱮᱜᱼᱟ᱾
ᱦᱳᱭ ᱦᱳᱭ ᱦᱳᱭ ᱦᱮᱸ ᱚᱱᱟ ᱠᱚᱫᱚ ᱴᱷᱤᱠ ᱜᱮᱭᱟ ᱚᱱᱟ ᱫᱚ ᱟᱸᱵᱚ ᱥᱟᱶᱛᱟ ᱞᱟᱹᱜᱤᱫᱼᱼ ᱮᱱ ᱵᱷᱟᱜᱮᱭᱟ ᱟᱨᱠᱤ᱾
ᱛᱟᱦᱞᱮ ᱟᱯᱮ ᱥᱮᱫ ᱫᱚ ᱛᱟᱦᱚᱞᱮ ᱵᱟᱭᱤᱠ ᱨᱮᱞᱤ ᱠᱚᱫᱚ ᱦᱳᱭᱳᱜ ᱜᱮᱭᱟ ᱥᱮ ᱵᱟᱝ?
ᱦᱮᱸ?
ᱵᱟᱭᱤᱠ ᱨᱮᱞᱤ ᱠᱚ?
ᱦᱮᱸ ᱵᱟᱹᱧ ᱵᱩᱡ ᱞᱮᱫᱟ ᱚᱱᱟ ᱫᱚ ᱪᱮᱫ ᱮᱢ ᱞᱟᱹᱭ ᱦᱚᱪᱚ ᱠᱮᱫᱟ?
ᱞᱮᱫᱟᱹᱧ ᱢᱚᱴᱚᱨ ᱥᱟᱭᱠᱮᱞ ᱛᱮ ᱡᱟᱦᱟᱸ ᱠᱚ ᱫᱟᱬᱟᱱᱟ᱾
ᱦᱮᱸ ᱦᱮᱸ ᱦᱮᱸ᱾
ᱠᱚ ᱠᱟᱹᱯᱤ ᱠᱚ ᱥᱟᱵ ᱠᱟᱹᱛᱮᱫ
ᱟᱪᱪᱷᱟ ᱟᱪᱪᱷᱟ ᱪᱷᱟ ᱟᱞᱮ ᱫᱚ ᱦᱟᱸᱜ ᱠᱷᱟᱱ ᱢᱚᱴᱚᱨ ᱥᱟᱭᱼᱼ
ᱠᱤᱞᱳᱢᱤᱴᱟᱨ᱾ ᱡᱟᱦᱟᱸ ᱴᱩᱠᱩ ᱜᱟᱱᱚᱜᱼᱟ᱾
ᱦᱮᱸ ᱦᱮᱸ ᱦᱮᱸ ᱦᱮᱸ᱾ ᱟᱫᱚ ᱟᱠᱷᱟᱱ ᱟᱞᱮ ᱥᱮᱼᱼ ᱥᱮᱫ ᱫᱚ ᱵᱟᱭᱤᱠ ᱟᱛᱮᱫ ᱫᱚ ᱵᱟᱝ ᱠᱚ ᱫᱟᱬᱟᱱᱟ ᱟᱞᱮ ᱫᱚ ᱢᱤᱫᱴᱟᱝ ᱡᱟᱭᱜᱟ ᱨᱮᱜᱮᱼᱼ ᱚᱸᱰᱮ ᱜᱮ ᱵᱚᱸᱜᱟ ᱵᱩᱨᱩ ᱟᱨ ᱩᱱᱠᱩ ᱧᱩᱛᱩᱢ ᱛᱮ ᱡᱟᱦᱟᱸᱼᱼ ᱵᱚᱸᱜᱟ ᱵᱩᱨᱩ ᱵᱚᱱ ᱢᱟᱱᱟᱣ ᱟ ᱢᱟᱱᱮ ᱩᱱᱠᱤᱱ ᱧᱩᱛᱩᱢ ᱛᱮ ᱡᱟᱦᱟᱸ ᱟᱵᱚᱼᱼ ᱫᱩᱠ ᱵᱚᱱ ᱥᱚᱫᱚᱨᱟ ᱥᱮ ᱡᱮ ᱦᱮᱸ ᱥᱮ᱾
ᱦᱚᱸ ᱦᱚᱸ᱾ ᱟᱞᱮ ᱥᱮᱫ ᱱᱚᱝᱠᱟ ᱢᱟᱱᱮ ᱵᱚᱸᱜᱟ ᱵᱩᱨᱩ ᱦᱩᱭᱮᱱᱟ ᱛᱚ ᱟᱫᱚ ᱵᱤᱱ ᱪᱤᱠᱟᱹᱭᱟ ᱢᱟ ᱞᱮ ᱵᱤᱱ? ᱡᱟᱦᱟᱸ ᱜᱮᱼᱼ ᱚᱱᱟ ᱯᱷᱟᱠᱟ ᱛᱟᱠ ᱨᱮᱜᱮ ᱡᱟᱦᱟᱸᱜᱮ ᱴᱚᱞᱟ ᱯᱟᱲᱟ ᱥᱮᱫᱼᱼ ᱛᱚᱵᱮ ᱛᱚ ᱫᱤᱠᱩ ᱠᱚᱠᱚ ᱞᱟᱹᱭ ᱟᱵᱚᱱᱟ ᱵᱟᱝᱼᱼ ᱮᱠᱷᱚᱱᱳ ᱦᱚᱲᱟᱜ ᱢᱟᱭᱟᱝ ᱢᱟᱹᱱᱢᱤᱭᱟᱜ ᱢᱟᱭᱟᱝ ᱞᱚᱞᱚ ᱜᱮᱭᱟ᱾
ᱦᱳᱭ ᱦᱳᱭ ᱦᱳᱭ᱾ ᱦᱮᱸ ᱦᱮᱸ᱾ ᱟᱨ ᱟᱹᱰᱤ ᱜᱟᱱ ᱦᱚᱲ ᱜᱮᱛᱚ ᱵᱟᱠᱚ ᱵᱟᱰᱟᱭᱟ ᱦᱮᱸ ᱥᱮ᱾
ᱯᱟᱹᱦᱤᱞ ᱠᱚ ᱪᱮᱥᱴᱟ ᱟᱹᱜᱩ ᱠᱟᱫᱟ ᱵᱟᱝᱼᱼ ᱠᱟᱜ ᱟᱠᱚ ᱱᱮᱛᱟᱨ ᱫᱚ ᱟᱵᱚ ᱦᱚᱸᱵᱚᱱ ᱵᱩᱡᱽ ᱛᱤᱭᱟᱹᱜ ᱮᱫᱟ ᱫᱤᱥᱟᱹ ᱦᱟᱨᱟ ᱵᱚᱱ ᱧᱟᱢ ᱮᱫᱟ, ᱦᱮᱸ ᱥᱮ ᱵᱟᱝ?
ᱦᱮᱸ ᱦᱮᱸ ᱦᱮᱸᱦᱮᱸ᱾
ᱵᱟᱹᱲᱤᱡ ᱠᱟᱹᱢᱤ ᱫᱚ ᱵᱟᱹᱲᱤᱡ ᱜᱮᱢ ᱞᱟᱹᱭᱟ ᱵᱷᱟᱜᱤ ᱠᱟᱹᱢᱤ ᱫᱚ ᱵᱷᱟᱜᱤ ᱜᱮᱢ ᱞᱟᱹᱭᱟ᱾
ᱦᱮᱸ᱾ ᱟᱫᱚ ᱦᱟᱸᱜ ᱠᱷᱟᱱ ᱦᱩᱞ ᱢᱟᱦᱟ ᱫᱚᱼᱼ
ᱦᱮᱸ ᱞᱟᱹᱭ ᱵᱤᱱᱼᱼ ᱟᱹᱵᱤᱱ ᱪᱮᱫ ᱵᱤᱱ ᱞᱟᱹᱭᱮᱫ ᱛᱟᱦᱮᱱ? ᱞᱟᱹᱭᱟᱜ ᱵᱤᱱ
ᱚ ᱢᱮᱱᱫᱟᱹᱧ ᱟᱵᱚ ᱦᱩᱞ ᱢᱟᱦᱟ ᱫᱚ ᱟᱵᱚ ᱥᱟᱱᱛᱟᱲ ᱥᱩᱢᱩᱝ ᱫᱚ ᱵᱟᱵᱩᱱ ᱢᱟᱱᱟᱣ ᱜᱮᱭᱟ ᱥᱮ, ᱡᱷᱚᱛᱚᱼᱼ ᱚ ᱫᱤᱠᱩ ᱦᱚᱸᱠᱚ ᱢᱟᱱᱟᱣ ᱜᱮᱭᱟ ᱠᱟᱨᱚᱱ ᱟᱵᱚ ᱥᱟᱱᱛᱟᱲ ᱥᱩᱢᱩᱝ ᱞᱟᱹᱜᱤᱫ ᱫᱚ ᱵᱟᱹᱠᱤᱱ ᱞᱟᱹᱭ ᱠᱟᱫᱟ ᱩᱱᱠᱩ ᱫᱚ ᱚ ᱥᱟᱱᱟᱢ ᱟᱸᱻ ᱱᱚᱣᱟ ᱵᱷᱟᱨᱚᱛ ᱫᱤᱥᱚᱢ ᱨᱮᱱ ᱥᱟᱱᱟᱢ ᱦᱚᱲ ᱞᱟᱹᱜᱤᱫ ᱛᱮᱜᱮᱠᱤᱱ ᱞᱟᱹᱲᱦᱟᱹᱭ ᱞᱮᱫ ᱛᱟᱦᱮᱸᱫ ᱦᱮᱸ ᱵᱟᱝ
ᱦᱚᱸ ᱦᱚᱸ ᱦᱚᱸ
ᱦᱮᱸ ᱩᱱᱠᱤᱱ ᱫᱚ ᱥᱟᱱᱟᱢ ᱦᱚᱲ ᱜᱮᱠᱚ ᱢᱟᱱᱟᱣ ᱠᱤᱱ ᱜᱮᱭᱟ
ᱦᱮᱸ
ᱟᱫᱚ ᱠᱟᱛᱷᱟ ᱫᱚ ᱱᱚᱝᱠᱟ ᱫᱤᱠᱩ ᱫᱚ ᱩᱱᱟᱹᱜ ᱴᱟ ᱫᱚ ᱵᱟᱠᱚ ᱵᱩᱡᱷᱟᱹᱣᱟ ᱟᱵᱚ ᱦᱚᱲ ᱫᱚ ᱵᱷᱟᱜᱮ ᱴᱷᱤᱠ ᱵᱚᱱ ᱵᱩᱡᱷᱟᱹᱣᱟ
ᱦᱳᱭ ᱦᱳᱭ ᱦᱳᱭ, ᱦᱳᱭ ᱴᱷᱤᱠ
ᱛᱟᱦᱚᱞᱮ ᱛᱚᱞᱟ ᱠᱚᱫᱚ ᱵᱤᱱ ᱜᱤᱰᱤ ᱠᱟᱜᱼᱟ ᱥᱮ ᱵᱟᱝ ᱪᱟᱨᱟ
ᱦᱮᱸ ᱜᱤᱰᱤ ᱦᱩᱭ ᱠᱟᱱᱟ ᱜᱤᱰᱤᱚᱜ ᱠᱷᱟᱱ ᱛᱚᱞᱟ ᱨᱮ ᱫᱚ ᱦᱟᱸᱜ ᱠᱷᱟᱱ ᱟᱹᱣᱨᱤ ᱦᱟᱨᱟᱜᱼᱟ ᱦᱟᱨᱟ ᱞᱮᱱᱠᱷᱟᱱ ᱜᱮ ᱦᱟᱜᱠᱷᱟᱱ ᱨᱚᱦᱚᱭ ᱵᱟᱲᱟ ᱦᱩᱭᱩᱜᱼᱟ ᱟᱫᱚ ᱫᱟᱜ ᱠᱚᱦᱚᱸ ᱦᱚᱸᱜᱼᱚᱭ ᱮᱸᱻᱦᱚᱞᱟ ᱢᱟᱫᱷᱮᱨ ᱮ ᱫᱟᱜ ᱵᱟᱲᱟ ᱠᱮᱫᱟ ᱟᱨ ᱮᱸ ᱫᱟᱜ ᱫᱚ ᱠᱷᱟᱱ ᱵᱟᱹᱱᱩᱜᱼᱟ ᱫᱮᱵᱟᱭ ᱫᱟᱜ ᱠᱟᱫᱟ
ᱛᱟᱦᱚᱞᱮ ᱫᱟᱜ ᱠᱚ ᱪᱮᱫᱠᱟᱭ ᱡᱟᱹᱲᱤ ᱠᱮᱜᱼᱟ ᱟᱹᱵᱤᱱ ᱥᱮᱜ
ᱦᱮᱸ ᱡᱟᱲᱤ ᱫᱚ ᱡᱟᱹᱲᱤ ᱠᱟᱜ ᱜᱮᱭᱟ ᱢᱚᱴᱟᱢᱩᱴᱤ ᱦᱚᱞᱟ ᱢᱟᱫᱷᱮᱨᱚᱜ ᱮ ᱫᱟᱜ ᱠᱮᱫ ᱜᱮᱭᱟ ᱟᱨ ᱛᱮᱦᱮᱧ ᱦᱚᱸ ᱠᱟᱹᱴᱤᱡ ᱮᱸᱻᱛᱷᱚᱲᱟ ᱧᱚᱜ ᱫᱟᱜ ᱠᱮᱫᱟ ᱟᱫᱚ ᱵᱟᱹᱫᱽ ᱠᱷᱮᱛ ᱠᱚᱫᱚ ᱚᱱᱠᱟ ᱫᱚ ᱚᱸᱻᱯᱮᱨᱮᱡᱚᱜ ᱠᱟᱱ ᱨᱮᱦᱚᱸ ᱟᱫᱚ ᱥᱤᱛᱩᱝ ᱮ ᱫᱟᱭ ᱥᱮ ᱟᱨᱚ ᱟᱫᱚ ᱦᱚᱸ ᱠᱷᱟᱱ ᱟᱸᱡᱮᱫᱚᱜ ᱠᱟᱱᱟ
ᱦᱚᱸ ᱦᱚᱸ ᱛᱟᱦᱚᱞᱮ ᱵᱟᱫᱟᱢ ᱢᱟᱫᱟᱢ ᱫᱚᱟᱵᱤ ᱛᱮ ᱫᱚ ᱠᱚ ᱨᱚᱦᱚᱭ ᱜᱮᱭᱟ ᱥᱮ ᱵᱟᱝ ᱟᱹᱞᱩ ᱵᱟᱫᱟᱢ ᱪᱟᱥ ᱠᱚ ᱪᱮᱜ
ᱩᱸᱻᱜᱮᱸ ᱟᱹᱞᱩ ᱵᱟᱫᱟᱢ ᱫᱚ ᱚᱸᱜ ᱠᱷᱟᱱ ᱮᱸᱻ ᱵᱟᱫᱟᱢ ᱠᱚ ᱨᱚᱦᱚᱭ ᱜᱮᱭᱟ ᱟᱞᱮᱥᱮᱫ ᱫᱚ ᱟᱞᱩ ᱫᱚ ᱵᱟᱝᱠᱚ ᱨᱚᱦᱚᱭ ᱜᱮᱭᱟ ᱵᱟᱫᱟᱢ ᱜᱮ ᱵᱮᱥᱤ ᱪᱟᱥ ᱦᱩᱭᱩᱜ ᱜᱮᱭᱟ ᱟᱞᱮ ᱥᱮᱫ ᱫᱚ ᱠᱷᱟᱱ ᱛᱩᱨᱢᱩᱡᱽ
ᱚ ᱟᱨ ᱥᱚᱵᱡᱤ ᱠᱚ
ᱥᱚᱵᱡᱤ ᱠᱚᱫᱚ ᱚᱱᱠᱟ ᱫᱚ ᱵᱟᱝ ᱪᱟᱥ ᱦᱩᱭᱩᱜ ᱜᱮᱭᱟ ᱚᱱᱠᱟ ᱫᱚ ᱢᱤᱫᱵᱟᱨ ᱠᱚ ᱪᱟᱥ ᱜᱮᱭᱟ ᱡᱟᱦᱟᱸ ᱩᱱᱠᱩ ᱪᱟᱹᱥᱤ ᱦᱚᱲ ᱜᱤ ᱫᱚᱢᱮ ᱠᱚ ᱪᱟᱹᱥᱤ ᱧᱚᱜ ᱜᱮᱭᱟ ᱩᱱᱠᱩᱠᱚ ᱪᱟᱥ ᱜᱮᱭᱟ ᱚᱸᱻ ᱵᱷᱟᱜ ᱠᱚᱱᱴᱷᱟ ᱠᱚᱠᱚ ᱪᱟᱥ ᱜᱮᱭᱟ
ᱦᱮᱸ
ᱦᱮᱸ ᱵᱚᱞ ᱠᱚᱫᱚ ᱞᱤᱧ ᱮᱱᱮᱡ ᱜᱮᱭᱟ ᱮᱱᱮᱡ ᱫᱚ ᱟᱫᱚ ᱱᱤᱛᱳ ᱫᱚ ᱠᱷᱟᱱ ᱵᱚᱞ ᱠᱷᱮᱞ ᱠᱚᱫᱚ ᱟᱞᱮᱥᱮᱫ ᱫᱚ ᱵᱟᱝ ᱦᱩᱭᱩᱜᱼᱟ ᱠᱷᱟᱱ ᱱᱚᱜᱼᱚᱭ ᱛᱚ ᱟᱸᱻᱜ ᱟᱸ ᱦᱮᱸ ᱟᱥᱟᱲ ᱵᱚᱸᱜᱟ ᱠᱚ ᱯᱟᱨᱚᱢ ᱠᱟᱛᱮᱜ ᱠᱷᱟᱱ ᱮᱛᱚᱦᱚᱵᱚᱜᱼᱟ᱾
ᱚ ᱯᱷᱩᱴᱵᱚᱞ ᱵᱤᱱ ᱠᱷᱮᱞ ᱜᱮᱭᱟ ᱥᱮ ᱢᱮᱱᱤ ᱯᱷᱩᱴᱵᱚᱞ
ᱩᱸᱻᱻᱜ ᱯᱷᱩᱴᱵᱚᱞ ᱜᱮ ᱯᱷᱩᱴᱵᱚᱞ ᱜᱮ
ᱟᱫᱚ ᱥᱤᱡᱤᱱ ᱜᱮ ᱞᱟᱹᱭᱟᱭ ᱦᱮᱸ ᱥᱮ ᱵᱟᱝ
ᱦᱳᱭ ᱦᱳᱭ ᱦᱳᱭ ᱦᱳᱭ ᱴᱷᱤᱠ
ᱟᱞᱤ ᱥᱮᱫ ᱫᱚ ᱥᱤᱡᱤᱱ ᱨᱮ ᱦᱚᱭᱛᱚ ᱱᱚᱣᱟ ᱟᱥᱟᱲ ᱵᱚᱸᱜᱟ ᱫᱚ ᱫᱚ ᱦᱳᱭᱛᱚ ᱢᱤᱱᱤ ᱡᱟᱦᱟᱸᱯᱷᱩᱴᱵᱚᱞ ᱡᱟᱞᱟ ᱵᱟᱨᱭᱟ ᱜᱮ ᱪᱟᱞᱟᱜᱼᱟ᱾
ᱦᱮᱸ ᱦᱮᱸ ᱦᱮᱸ ᱴᱷᱤᱠ ᱟᱫᱚ ᱠᱷᱟᱱ ᱟᱸᱻᱟᱞᱮᱥᱮᱫ ᱫᱚ ᱟᱸᱜᱠᱷᱟᱱ ᱟᱹᱭᱩᱵ ᱵᱮᱲᱟ ᱦᱚᱸ ᱯᱷᱩᱴᱵᱚᱞ ᱠᱚ ᱠᱷᱹᱮᱞ ᱦᱚᱪᱚᱭ ᱜᱮᱭᱟ᱾ ᱟᱯᱮ ᱥᱮ ᱟᱹᱭᱩ ᱵᱮᱲᱟ ᱯᱷᱩᱴᱵᱚᱞ ᱠᱷᱮᱞ ᱦᱩᱭᱩᱜ ᱜᱮᱭᱟ ᱥᱮ ᱵᱟᱝ
ᱚᱻᱟᱹᱞᱤᱧ ᱥᱮᱫ ᱦᱚᱸ ᱦᱚᱭ ᱫᱚ ᱦᱩᱭᱩᱜ ᱜᱮᱭᱟ ᱢᱟᱱᱮ ᱠᱷᱩᱵ ᱠᱚᱢ ᱟᱹᱭ ᱵᱟᱲᱟ ᱫᱚ ᱥᱤ
ᱟᱪᱪᱷᱟ, ᱟᱪᱪᱷᱟ ᱟᱪᱪᱷᱟ ᱦᱮᱸ ᱦᱮᱸ ᱴᱷᱤᱠ ᱟᱨ ᱠᱨᱤᱠᱮᱴ ᱠᱷᱮᱞ ᱠᱚ
ᱦᱚᱸ
ᱠᱨᱤᱠᱮᱴ ᱠᱷᱮᱞ ᱠᱚ
ᱠᱨᱤᱠᱮᱴ
ᱦᱳᱭ ᱠᱨᱤᱠᱮᱴ ᱠᱷᱮᱞ,
ᱠᱨᱤᱠᱮᱴ ᱠᱷᱮᱞ ᱦᱚᱸ ᱦᱩᱭᱩᱜ ᱜᱮᱭᱟ ᱟᱹᱞᱤᱧ ᱥᱮᱫ᱾
ᱟᱫᱚ ᱟᱢᱫᱢ ᱯᱷᱩᱴᱵᱚᱞ ᱠᱷᱮᱞ ᱥᱮ ᱠᱨᱤᱠᱮᱴ ᱠᱷᱮᱞᱮᱢ ᱠᱩᱥᱤᱭᱟᱜ ᱜᱮᱭᱟ?
ᱟᱣ ᱯᱷᱩᱴᱵᱚᱞ ᱟᱫᱚ ᱱᱤᱡᱮ ᱥᱚᱵ ᱫᱚ ᱢᱮᱱᱚᱜ ᱠᱟᱱᱟ ᱠᱨᱤᱠᱮᱴ ᱠᱷᱮᱞ ᱨᱮ ᱩᱱᱟᱹᱜ ᱢᱟᱱᱮ ᱤᱭᱟᱹᱴᱟᱜ ᱵᱟᱝ ᱛᱟᱦᱮᱸᱱᱟ᱾
ᱟᱪᱪᱷᱟ ᱦᱮᱸ ᱦᱮᱸ ᱦᱮᱸ
ᱱᱤᱡᱮ ᱥᱚᱵ ᱫᱚ ᱫᱟᱹᱲ ᱠᱟᱛᱮᱜ ᱜᱤᱫᱽᱨᱟᱹ ᱠᱟᱱᱟᱢ ᱟᱨ ᱛᱮᱸᱜᱩ ᱛᱮᱸᱜᱩ ᱠᱷᱮᱞ ᱫᱚ ᱠᱩᱴᱷᱤᱱ ᱠᱷᱟᱨᱟᱯ ᱜᱮ ᱵᱩᱡᱷᱟᱹᱜᱼᱟ᱾
ᱦᱳᱭ ᱦᱳᱭ ᱦᱳᱭ ᱦᱳᱭ ᱴᱷᱤᱠ ᱡᱷᱚᱛᱚ ᱦᱚᱲᱟᱜ ᱢᱤᱫᱴᱟᱝ ᱟᱞᱟᱫᱟ ᱟᱨ ᱚᱱᱟ ᱫᱚ ᱨᱤᱡᱮᱠᱴ ᱮᱱ ᱛᱟᱵᱚᱱᱟ, ᱦᱳᱭ ᱦᱳᱭ᱾
ᱛᱟᱦᱚᱞᱮ ᱟᱵᱤ ᱥᱮᱜ ᱛᱟᱦᱚᱞᱮ ᱯᱨᱳᱜᱨᱟᱢ ᱠᱚ ᱦᱩᱭᱩᱜ ᱜᱮᱭᱟ ᱥᱮ ᱵᱟᱝᱟ?
ᱦᱮᱸ ᱯᱨᱳᱜᱨᱟᱢ ᱠᱟᱛᱷᱟᱢ ᱞᱟᱹᱭ ᱠᱮᱫ ᱠᱷᱟᱱ ᱟᱹᱰᱤ ᱫᱩᱠᱤᱧ ᱵᱩᱡᱷᱟᱹᱣ ᱮᱫᱟ, ᱱᱮᱛᱟᱨ ᱡᱟᱦᱟᱸ ᱯᱨᱳᱜᱨᱟᱢ ᱠᱚ ᱧᱮᱞᱚᱜ ᱠᱟᱱᱟ, ᱟᱹᱰᱤ ᱵᱟᱹᱲᱤᱡ ᱦᱩᱭᱩᱜ ᱠᱟᱱᱟ᱾ ᱵᱟᱹᱲᱤᱡ ᱯᱨᱳᱜᱨᱟᱢ ᱤᱧ ᱢᱮᱱᱛᱮ ᱫᱚ᱾
ᱮᱠᱵᱟᱨᱮ ᱟᱹᱰᱤ ᱜᱮ ᱵᱟᱹᱲᱤᱡ ᱪᱟᱵᱟ ᱟᱠᱟᱱᱟ᱾ ᱟᱹᱞᱤᱧ ᱫᱚᱞᱤᱧ ᱞᱟᱹᱭᱟ ᱯᱨᱳᱜᱨᱟᱢ ᱫᱚ ᱢᱤᱫ ᱯᱚᱠᱠᱷᱮ ᱫᱚ ᱠᱷᱟᱨᱟᱯ ᱟᱵᱚ ᱦᱚᱲ ᱧᱩ ᱧᱩ ᱠᱟᱛᱮ ᱛᱮ ᱟᱹᱲᱤᱡ ᱛᱷᱟᱲᱤᱡ ᱡᱟᱭᱜᱟ ᱨᱮᱠᱚ ᱜᱤᱛᱤᱡ ᱠᱚᱜ ᱠᱟᱱᱟ ᱦᱚᱸ ᱥᱮᱛᱟ ᱢᱮᱛᱟ ᱠᱚ ᱡᱚᱨᱮᱭᱟ ᱟᱠᱚ ᱠᱟᱱ ᱨᱮᱦᱚᱸ ᱫᱤᱥᱟᱹ ᱵᱟᱹᱱᱩᱜ ᱛᱟᱠᱚᱣᱟ᱾ ᱵᱮᱥᱤᱨ ᱵᱷᱟᱜᱽ ᱟᱵᱚ ᱥᱟᱱ ᱛᱟᱲ ᱜᱮ ᱥᱳᱥᱟᱞ ᱢᱤᱰᱤᱭᱟ ᱨᱮ ᱵᱤᱥᱤ ᱪᱟᱜ ᱠᱟᱱᱟ᱾
ᱦᱳᱭ ᱦᱳᱭ ᱦᱳᱭ ᱴᱷᱤᱠ, ᱟᱵᱚ ᱟᱜ ᱥᱟᱱᱛᱟᱲ ᱥᱚᱢᱟᱡ ᱮᱸ ᱢᱤᱫ ᱮᱸ ᱵᱟᱹᱲᱤᱡ ᱫᱤᱠ ᱥᱮᱫ ᱮᱸ ᱞᱟᱦᱟ ᱪᱟᱞᱟᱜ ᱠᱟᱱ ᱛᱟᱵᱚᱱᱟ ᱦᱮᱸ ᱵᱟᱝ?
ᱚᱸ ᱚᱸ ᱛᱟᱦᱚᱞᱮ ᱴᱷᱤᱠ ᱜᱮᱭᱟ ᱱᱚᱝᱠᱟ ᱜᱮᱵᱚᱱ ᱨᱚᱯᱚᱲᱟ ᱵᱚᱱ᱾
ᱦᱳᱭ ᱦᱳᱭ ᱦᱳᱭ ᱴᱷᱤᱠ ᱜᱮᱭᱟ ᱟᱨ ᱚᱠᱛᱚ ᱦᱚᱸ ᱦᱩᱭ ᱜᱚᱫ ᱱᱟ ᱟᱹᱰᱤ ᱜᱮᱫ ᱠᱷᱟᱱ ᱦᱮᱸ ᱵᱟᱝ, ᱦᱮᱸ, ᱦᱮᱸ ᱡᱚᱦᱟᱨ ᱜᱮ ᱴᱷᱤᱠ ᱜᱮᱭᱟ᱾
ᱦᱚ
ᱟᱨ ᱢᱤᱫ